ᱦᱮᱞᱳ
ᱦᱮᱸ
ᱦᱮᱸ ᱟᱸᱡᱚᱢ ᱫᱟᱢ
ᱦᱮᱸ ᱟᱸᱡᱚᱢᱚᱜ ᱠᱟᱱᱟ
ᱟᱡᱚᱢ ᱫᱤᱧ ᱥᱮ ᱵᱟᱝ
ᱚᱠᱟ ᱨᱮᱫᱚ ᱫᱚᱢᱮ ᱜᱟᱹᱰᱤ ᱠᱚ ᱟᱸᱡᱚᱢᱚᱜ ᱠᱟᱱ ᱫᱚ
ᱟᱫᱚ ᱟᱞᱮ ᱫᱚ ᱢᱟᱱᱮ ᱵᱟᱡᱟᱨ ᱫᱷᱟᱨᱮ ᱨᱮᱜᱮ ᱛᱟᱞᱮ ᱚᱲᱟᱜ ᱥᱮ, ᱚᱱᱟᱛᱮ ᱜᱟᱹᱲᱤ ᱨᱮᱱᱟᱜ ᱦᱳᱭᱛᱚ
ᱚ ᱦᱮᱸᱛᱚ ᱛᱟᱦᱞᱮ ᱵᱟᱹᱥᱭᱚᱢ ᱠᱚᱫᱚ ᱡᱚᱢ ᱠᱮᱜ-ᱟ ᱥᱮ ᱟᱹᱣᱨᱤ
ᱮᱸ ᱫᱟᱠᱟ ᱫᱚ ᱦᱟᱸᱜ ᱟᱹᱣᱨᱤᱧ ᱡᱚᱢᱟ ᱥᱚᱲᱮ ᱦᱩᱭ ᱞᱮᱱ ᱛᱟᱦᱮᱸ ᱦᱚᱞᱟᱱᱚᱜ ᱚᱱᱟᱜᱮ ᱡᱚᱢ ᱦᱩᱭᱩᱜ ᱞᱟᱹᱜᱤᱫ-ᱟ
ᱚ
ᱚ ᱵᱟᱝᱢᱟ ᱠᱚ ᱞᱟᱹᱭᱟ ᱡᱟᱹᱯᱩᱫ ᱡᱟᱹᱯᱩᱫ ᱥᱚᱲᱮ ᱫᱚ ᱟᱹᱰᱤ ᱪᱮᱨᱦᱟ ᱵᱩᱡᱷᱟᱹᱜ-ᱟ
ᱦᱳᱭ ᱦᱳᱭ ᱡᱟᱹᱯᱩᱫ ᱮᱫᱟᱭ ᱥᱮ ᱟᱯᱮ ᱥᱮᱫ ᱫᱚ
ᱦᱮᱸ
ᱚ, ᱦᱮᱸᱛᱚ
ᱦᱩᱸ, ᱚᱱᱛᱮ ᱫᱚ ᱵᱟᱭ ᱡᱟᱹᱯᱩᱫᱟ ᱟᱨᱠᱤ
ᱦᱮᱸ ᱚᱱᱟ ᱥᱤᱛᱩᱝ ᱠᱟᱜᱼᱟᱭ
ᱥᱤᱛᱩᱝ ᱠᱟᱫᱟᱭ ᱦᱮᱸᱭᱟ ᱛᱮᱦᱮᱧ ᱫᱚ ᱟᱞᱮᱥᱮᱫ ᱦᱚ ᱥᱤ ᱥᱤᱛᱩᱝ ᱠᱟᱫᱟᱭ, ᱦᱚᱞᱟ ᱫᱚ ᱠᱤᱱᱛᱩ ᱢᱟᱱᱮ ᱡᱟᱹᱯᱩᱫ
ᱚ, ᱛᱟᱦᱞᱮ ᱨᱚᱦᱚᱭ ᱠᱚ ᱛᱤᱱᱟᱹᱜ ᱡᱷᱟᱹᱞ
ᱨᱚᱦᱚᱭ ᱠᱚᱫᱚ ᱟ-ᱦᱚᱸ ᱟᱨᱟᱢᱵᱚ ᱦᱩᱭᱩᱜ ᱠᱟᱱᱟ ᱟᱨᱠᱤ
ᱚ ᱦᱮᱸ ᱛᱚ᱾
ᱦᱮᱸ-ᱦᱮᱸ᱾
ᱦᱚᱭ ᱟᱯᱮ ᱥᱮᱫ ᱫᱚ?
ᱟᱞᱮ ᱥᱮᱫ ᱦᱚ ᱦᱟᱸᱜ ᱫᱟᱜ ᱡᱮ ᱫᱟᱜ ᱫᱟᱭ ᱵᱟᱹᱭᱦᱟᱹᱲ ᱠᱚ ᱨᱮ ᱱᱟᱜ ᱨᱚᱦᱚᱭ ᱫᱚ ᱮᱦᱚᱵᱚᱜ ᱠᱟᱱᱟ ᱜᱷᱩᱴᱩ ᱮᱠᱷᱚᱱ ᱦᱚᱸ ᱰᱮᱛᱨᱤ ᱜᱮᱭᱟ᱾
ᱦᱚᱸ ᱦᱚᱸ᱾
ᱦᱚᱭ᱾
ᱚ᱾ ᱦᱚᱭ ᱚᱱᱠᱟ ᱜᱮ ᱟᱨᱠᱤ ᱜᱚᱴᱟ ᱥᱮᱫ ᱜᱮ ᱢᱟᱱᱮ ᱚᱠᱟ ᱠᱚᱨᱮ ᱫᱟᱜᱚᱜ ᱠᱟᱜ ᱚᱱᱟ ᱠᱚᱨᱮ ᱜᱮ ᱨᱚᱦᱚᱭ ᱠᱟᱜ ᱦᱩᱭᱩᱜ ᱠᱟᱱᱟ᱾
ᱦᱚᱭ-ᱦᱚᱭ᱾
ᱦᱩᱸ ᱟᱵᱚ ᱟᱵᱚ ᱦᱮᱸᱥᱮ ᱡᱮᱢᱚᱱ᱾ ᱞᱟᱦᱟ ᱛᱮᱫᱚ ᱱᱚᱝᱠᱟ ᱟᱥᱟᱲ ᱵᱚᱸᱜᱟ ᱛᱮᱵᱚᱱ ᱨᱚᱦᱚᱭ ᱛᱟᱦᱮᱸᱜ-ᱟ ᱥᱮ ᱵᱟᱝ?
ᱦᱩᱸᱻᱻ ᱟᱥᱟᱲ ᱵᱚᱸᱜᱟ ᱢᱟ ᱪᱟᱵᱟᱭᱱᱟ ᱱᱚᱜᱼᱚᱭ ᱥᱟᱱ ᱵᱚᱸᱜᱟ ᱛᱚ ᱵᱚᱞᱚ ᱦᱟᱠᱟᱱᱟ ᱛᱮᱦᱮᱧ ᱯᱟᱸᱪ ᱪᱷᱚ ᱼᱼ
ᱦᱚᱭ ᱟᱨᱠᱤ ᱟᱥᱟᱲ ᱵᱚᱸᱜᱟ ᱵᱷᱤᱛᱤᱨ ᱛᱮ ᱟᱵᱚ ᱵᱚᱱ ᱨᱚᱦᱚᱭ ᱛᱟᱦᱮᱸᱜᱼᱟ ᱥᱮ ᱵᱟᱝ?
ᱦᱩᱸ᱾ ᱥᱮᱫᱟᱭ ᱟᱵᱚᱱ ᱟᱥᱷᱟᱲ ᱵᱚᱸᱜᱟ ᱛᱮᱜᱮ ᱨᱚᱦᱚᱭ ᱫᱚ ᱮᱦᱚᱵᱚᱜ ᱛᱟᱦᱮᱸᱜᱼᱟ᱾ ᱥᱟᱱ ᱵᱚᱸᱜᱟ ᱛᱮᱜᱮ ᱦᱟᱸᱜ ᱢᱩᱪᱟᱹᱫᱚᱜ ᱛᱟᱦᱮᱸᱜᱼᱟ। ᱢᱮᱱᱠᱷᱟᱱ ᱱᱤᱛᱚᱜ ᱢᱟ ᱟᱥᱟᱲ ᱵᱚᱸᱜᱟ ᱢᱟ ᱨᱚᱦᱚᱭ ᱜᱮ ᱵᱟᱝ ᱜᱟᱱᱚᱜ ᱠᱟᱱᱟ ᱱᱚᱜᱼᱚᱭ ᱦᱟᱸᱜ ᱥᱟᱱ ᱵᱚᱸᱜᱟ ᱜᱮᱠᱚ ᱨᱚᱦᱚᱭᱼᱟ᱾ ᱡᱟᱦᱟᱸᱭ ᱠᱚ ᱦᱟᱸᱜ ᱢᱟᱱᱮ ᱢᱮᱱᱫᱚ ᱡᱟᱦᱟᱸ ᱵᱟᱹᱭᱦᱟᱹᱲ ᱦᱟᱹᱥᱩ ᱛᱟᱠᱚ᱾
ᱚ᱾ ᱟᱨ ᱩᱱ ᱢᱟ ᱟᱥᱟᱲ ᱵᱚᱸᱜᱟ ᱢᱟ ᱯᱩᱨᱟᱹ ᱪᱮᱦᱮᱞ ᱪᱮᱯᱮᱞ ᱠᱟᱜᱟᱭ ᱫᱟᱜ ᱛᱮ ᱦᱮᱸ ᱥᱮ?
ᱦᱩᱸ ᱦᱩᱸ ᱱᱮᱛᱟᱨ ᱢᱟ ᱫᱟᱜ ᱜᱮ ᱵᱟᱭ ᱫᱟᱜᱮᱫ।
ᱚᱻ ᱛᱟᱦᱞᱮ ᱱᱚᱜᱼᱚᱭ ᱛᱟᱦᱞᱮ ᱵᱟᱝ ᱫᱟᱜ ᱨᱮᱭᱟᱜ ᱠᱟᱨᱚᱱ ᱠᱚᱫᱚ ᱼᱼ ᱚᱱᱠᱟ ᱵᱟᱭ ᱫᱟᱜ ᱟᱵᱚᱱ ᱠᱟᱱᱟ ᱟᱥᱟᱲ ᱼᱼ ᱵᱚᱸᱜᱟ ᱟᱵᱚ ᱪᱟᱸᱫᱚ ᱵᱚᱸᱜᱟ ᱜᱮ ᱱᱚᱝᱠᱟ ᱵᱟᱭ ᱫᱟᱜ ᱟᱵᱚᱱ ᱠᱟᱱᱟᱭ ᱥᱮ ᱟᱵᱚ ᱦᱚᱛᱮᱫ ᱛᱮᱜᱮ ᱵᱟᱭ ᱫᱟᱜ ᱮᱫᱟᱭ?
ᱱᱚᱣᱟ ᱫᱚ ᱦᱟᱸᱜ ᱪᱟᱸᱫᱚ ᱵᱚᱸᱜᱟ ᱫᱚ ᱵᱟᱭ ᱦᱩᱭᱩᱜ ᱠᱟᱱᱟ।
ᱦᱚᱸ᱾
ᱠᱟᱛᱷᱟ ᱨᱮᱫᱚ ᱠᱚ ᱞᱟᱹᱭᱟ ᱡᱮ ᱦᱮᱸ ᱪᱟᱸᱫᱚ ᱵᱚᱸᱜᱟ ᱱᱤᱭᱟᱹ ᱫᱷᱟᱣ ᱫᱚ ᱟᱠᱟᱻ ᱞᱟᱭ। ᱟᱪᱪᱷᱟ ᱵᱟᱭ ᱫᱟᱜ ᱮᱫᱟ ᱢᱮᱱᱠᱷᱟᱱ ᱟᱫᱚ ᱼᱼ ᱡᱟᱦᱟᱸ ᱵᱟᱝ ᱡᱟᱦᱟᱸᱨᱮ ᱧᱮᱞᱚᱜᱼᱟ ᱡᱮ ᱟᱵᱚᱣᱟᱜ ᱜᱮ ᱢᱟᱱᱮ ᱼᱼ ᱡᱟᱦᱟᱸ ᱞᱮᱠᱟ ᱛᱮᱜᱮ ᱦᱟᱸᱜ ᱵᱟᱭ ᱫᱟᱜ ᱼᱼ ᱡᱮᱢᱚᱱ ᱡᱩᱫᱤᱢ ᱞᱟᱹᱭᱟ ᱪᱤᱠᱟᱹᱛᱮ ᱡᱮᱢᱚᱱ ᱼᱼ ᱱᱮᱛᱟᱨ ᱢᱟ ᱟᱵᱚᱣᱟᱜ ᱟᱵᱚ ᱢᱟᱱᱮ ᱟᱵᱚ ᱵᱷᱟᱞᱮ ᱛᱟᱦᱮᱱ ᱞᱟᱹᱜᱤᱫ ᱛᱮ ᱢᱮᱱᱫᱚ᱾ ᱥᱩᱠᱷ ᱛᱟᱦᱮᱱ ᱞᱟᱹᱜᱤᱫ ᱛᱮ ᱟᱹᱰᱤ ᱠᱤᱪᱷᱩ ᱡᱤᱱᱤᱥ ᱵᱚᱱ ᱵᱮᱵᱚᱦᱟᱨᱮᱼᱟ ᱡᱟᱦᱟᱸ ᱫᱚ ᱯᱨᱚᱠᱨᱤᱛᱤ ᱢᱮᱱᱫᱚ ᱞᱟᱭᱚᱢ
ᱚᱱᱟ ᱠᱷᱟᱹᱛᱤᱨ ᱛᱮ ᱦᱟᱸᱜ ᱢᱟᱱᱮ ᱫᱟᱜ ᱫᱤᱱ ᱦᱚᱸ ᱵᱟᱭ ᱫᱟᱜ ᱮᱫᱟ। ᱥᱤᱛᱩᱝᱮᱜ-ᱟᱭ᱾ ᱨᱟᱵᱟᱝ ᱫᱤᱱ ᱦᱚᱸ ᱨᱟᱵᱟᱝ ᱵᱟᱝ ᱵᱩᱡᱷᱟᱹᱜ ᱠᱟᱱᱟ ᱜᱚᱨᱚᱢ ᱠᱟᱱᱟ। ᱟᱨ ᱢᱟᱱᱮ ᱱᱤᱛᱚᱜ ᱫᱚ ᱥᱤᱛᱩᱝ ᱜᱮ ᱡᱟᱹᱥᱛᱤ ᱟᱠᱟᱱᱟ।
ᱦᱚᱸ ᱦᱚᱸ ᱦᱚᱸ᱾
ᱟᱨ ᱜᱚᱨᱚᱢ ᱫᱤᱱ ᱫᱚ ᱱᱚᱝᱠᱟ ᱥᱤᱛᱩᱝ ᱵᱩᱡᱷᱟᱹᱜ ᱠᱟᱱᱟ ᱾ ᱢᱚᱱᱮᱭᱟᱢ ᱡᱮ ᱢᱟᱱᱮ
ᱟᱹᱰᱤ ᱡᱳᱨ ᱢᱟᱱᱮ ᱤᱥᱤᱱ ᱢᱟᱱᱮ ᱛᱤᱠᱤᱜ ᱠᱟᱱ ᱞᱮᱠᱟ ᱟᱨᱠᱤ ᱾
ᱦᱳᱭ ᱦᱳᱭ ᱛᱤᱠᱤᱜ ᱠᱟᱱ ᱞᱮᱠᱟ।
ᱱᱚᱜᱼᱚᱭ ᱡᱮ ᱪᱟᱞᱟᱣ ᱮᱱ ᱱᱚᱝᱠᱟ ᱚᱱᱟ ᱠᱚ ᱪᱮᱸᱡᱚᱜ ᱠᱟᱱ ᱛᱟᱵᱚᱱᱟ ᱛᱟᱦᱚᱞᱮ ᱱᱚᱣᱟ ᱫᱚ ᱟᱵᱚ ᱠᱟᱨᱚᱱ ᱛᱮᱜᱮ ᱦᱩᱭᱩᱜ ᱠᱟᱱᱟ ᱢᱮᱱᱠᱷᱟᱱ ᱟᱵᱚ ᱪᱮᱫᱟᱜ ᱵᱟᱵᱚᱱ ᱵᱩᱡᱷᱟᱹᱣ ᱫᱟᱲᱮᱭᱟᱜ ᱠᱟᱱᱟ?
ᱦᱩᱸ ᱾ ᱚᱦᱚᱸᱜ ᱢᱟᱱᱮ ᱦᱩᱸ ᱚᱱᱟ ᱫᱚ ᱪᱤᱠᱟᱹᱭᱱᱟ ᱦᱟᱸᱜ ᱵᱟᱹᱧ ᱞᱟᱹᱭᱮᱫ ᱠᱟᱱᱟ ᱠᱟᱨᱚᱱ ᱥᱮ ᱵᱟᱝ ᱵᱩᱡᱷ ᱠᱤᱱᱛᱩ ᱮᱠᱪᱩᱣᱮᱞᱤ ᱵᱟᱝᱟ ᱵᱩᱡᱷᱟᱹᱣ ᱠᱟᱛᱮᱫ ᱜᱮᱵᱚᱱ ᱠᱟᱹᱢᱤᱜᱼᱟ। ᱥᱟᱱᱛᱟᱲ ᱠᱚ ᱢᱮᱱᱫᱚ ᱥᱟᱱᱛᱟᱲ ᱥᱮ ᱢᱮᱱ ᱫᱚ ᱢᱤ-ᱢᱤᱫ ᱠᱟᱛᱷᱟ ᱫᱚ ᱞᱟᱹᱭ ᱜᱟᱱᱚᱜᱼᱟ ᱡᱮ ᱢᱟᱹᱱᱢᱤ ᱫᱚ ᱵᱩᱡᱷᱟᱹᱣ ᱠᱟᱛᱮᱫ ᱜᱮ ᱦᱟᱸᱜ ᱵᱷᱩᱞ ᱫᱚᱠᱚ ᱠᱟᱹᱢᱤᱭᱟ, ᱵᱟᱝ ᱵᱩᱡᱷᱟᱹᱣ ᱠᱟᱛᱮᱫ ᱫᱚ ᱦᱟᱸᱜ ᱵᱟᱝ। ᱡᱚᱛᱚ ᱜᱮᱠᱚ ᱵᱟᱲᱟᱭᱟ ᱡᱮ ᱫᱟᱨᱮ ᱱᱟᱹᱲᱤ ᱢᱟᱜ ᱞᱮᱠᱷᱟᱱ ᱚᱠᱥᱤᱡᱮᱱ ᱠᱚᱢᱚᱜᱼᱟ, ᱠᱟᱨᱵᱚᱱᱰᱟᱭ ᱚᱠᱥᱟᱭᱤᱰ ᱡᱟᱹᱥᱛᱤᱜᱼᱟ ᱾ ᱮᱱᱛᱮ ᱨᱮᱦᱚᱸ ᱫᱟᱨᱮ ᱠᱚ ᱢᱟᱜ ᱮᱫᱟ। ᱢᱟᱨᱟᱝ ᱢᱟᱨᱟᱝ ᱵᱤᱨ-ᱵᱩᱨᱩ ᱠᱚ ᱩᱡᱟᱹᱣ ᱮᱜᱼᱟ ᱾ ᱩᱡᱟᱹᱲ ᱠᱟᱛᱮᱜ ᱚᱱᱟ ᱠᱚᱨᱮ ᱢᱟᱨᱟᱝ ᱢᱟᱨᱟᱝ ᱯᱟᱠᱟ ᱵᱤᱞᱰᱤᱝ ᱠᱚ ᱵᱮᱱᱟᱣᱮᱜᱼᱟ।
ᱟᱨ ᱚᱱᱟ ᱠᱷᱟᱹᱛᱤᱨ ᱜᱮ ᱦᱟᱸᱜ ᱱᱤᱛᱚᱜ ᱫᱚ ᱞᱚᱞᱚ ᱫᱚ ᱡᱟᱹᱥᱛᱤᱠᱟᱱᱟ।
ᱟᱪᱪᱷᱟ ᱟᱪᱪᱷᱟ। ᱱᱤᱭᱟᱹ ᱠᱟ ᱠᱟᱨᱚᱱ ᱛᱮᱜᱮ ᱛᱟᱦᱚᱞᱮ ᱟᱵᱚᱣᱟᱜ ᱫᱚ ᱱᱚᱝᱠᱟ ᱡᱟᱹᱥᱛᱤ ᱟᱠᱟᱱᱟ
ᱦᱳᱭ ᱦᱳᱭ।
ᱛᱟᱞᱦᱮ, ᱦᱳᱭᱛᱚ ᱟᱵᱚ ᱵᱚᱱ ᱵᱟᱰᱟᱭᱟ, ᱮᱱᱠᱷᱟᱱ ᱛᱟᱨ ᱨᱮᱦᱚᱸ ᱵᱚᱱ ᱠᱚᱨᱟᱣ ᱜᱮᱭᱟ ᱦᱮᱸᱥᱮ।
ᱦᱩᱸ।
ᱡᱟᱦᱟᱸ ᱫᱚ ᱵᱚᱞᱮ ᱵᱟᱝ ᱠᱚᱨᱟᱣ ᱩᱪᱤᱛ ᱠᱟᱱᱟ᱾
ᱱᱤᱛᱚᱜ ᱫᱚ ᱢᱟᱱᱮ ᱡᱟᱦᱟᱸ ᱫᱚ ᱥᱟᱭᱮᱱᱥ ᱠᱚ ᱢᱮᱛᱟ ᱠᱚᱣᱟ ᱢᱮᱱ ᱫᱚ ᱥᱟ. ᱨᱭᱟᱹᱲᱤᱭᱟ ᱥᱟᱬᱮᱥᱤᱭᱟᱹ ᱩᱱᱠᱩᱣᱟᱜ ᱢᱟᱱᱮ ᱩᱱᱠᱩᱣᱟᱜ ᱠᱟᱛᱷᱟ ᱞᱮᱠᱟ ᱛᱮ ᱪᱟᱞᱟᱜ ᱠᱟᱱᱟ ᱵᱚ।
ᱦᱳᱭ ᱦᱳᱭ, ᱩᱱᱠᱩᱣᱟᱜ ᱠᱟᱛᱷᱟ ᱞᱮᱠᱟ ᱛᱮ। ᱪᱟᱞᱟᱜ ᱠᱟᱱᱟ। ᱥᱮ ᱢᱟᱱᱮ ᱟᱵᱚ ᱢᱮᱱᱠᱷᱟᱱ ᱟᱵᱚ ᱫᱚ ᱵᱟᱝᱵᱚᱱ ᱯᱟᱹᱛᱭᱟᱹᱜ ᱜᱮ। ᱡᱟᱦᱟᱸᱭ ᱫᱚ ᱤᱭᱟᱹ ᱦᱮᱱᱟᱜ ᱠᱚᱣᱟ, ᱪᱤᱞᱤ ᱠᱚ ᱢᱮᱛᱟ ᱠᱚᱣᱟ ᱥᱟᱭᱮᱱᱥ, ᱥᱟᱭᱮᱱᱥ ᱨᱮᱱ ᱯᱟᱹᱴᱷᱩᱣᱟᱹ ᱥᱮ ᱩᱱᱠᱩᱣᱟᱜ ᱠᱟᱛᱷᱟ ᱞᱮᱠᱟ ᱛᱮ ᱟᱨᱠᱤ, ᱪᱮᱫ ᱞᱮᱠᱟᱛᱮ ᱛᱤᱱᱟᱹᱜ ᱡᱳᱨ ᱮ ᱫᱟᱜ ᱞᱮᱠᱷᱟᱡ ᱼᱼ ᱪᱮᱫ ᱱᱤᱭᱟᱹ ᱫᱟᱜᱚᱜᱼᱟ ᱥᱮ ᱩᱱᱠᱩ ᱠᱚ ᱞᱟᱹᱭ ᱫᱟᱲᱮᱭᱟᱜᱼᱟ, ᱱᱚᱰᱮ ᱢᱟᱱᱮ ᱼᱼ ᱪᱮᱫᱠᱟ ᱫᱟᱨᱦᱟ ᱦᱮᱱᱟᱜᱼᱟ, ᱥᱮ ᱪᱮᱫ ᱚᱱᱟ ᱠᱚᱨᱮᱱᱟᱜ ᱠᱚ ᱞᱟᱹᱭ ᱫᱟᱲᱮᱭᱟᱜ ᱜᱮᱭᱟ।
ᱦᱮᱸ, ᱮᱠᱪᱩᱭᱮᱞᱤ ᱥᱟᱭᱮᱱᱥ ᱠᱤᱪᱷᱩ ᱠᱤᱪᱷᱩ ᱫᱚ ᱵᱟᱹᱲᱤᱡ ᱜᱮᱭᱟ᱾ ᱠᱤᱪᱷᱩ ᱠᱤᱪᱷᱩ ᱫᱚ ᱵᱷᱟᱞᱮ ᱜᱮᱠᱚ ᱥᱮᱬᱟ ᱟᱵᱚᱱᱟ।
ᱦᱩᱸ ᱦᱩᱸ।
ᱢᱮᱱᱠᱷᱟᱱ ᱡᱟᱹᱥᱛᱤ ᱜᱮ ᱵᱟᱹᱲᱤᱡ ᱦᱳᱭᱳᱜ ᱠᱟᱱᱟ। ᱠᱟᱨᱚᱱ, ᱱᱩᱠᱩ ᱥᱟᱭᱮᱱᱥ ᱢᱮᱱᱫᱚ ᱥᱟᱭᱮᱱᱥ ᱼᱼ ᱪᱮᱫ ᱠᱷᱟᱹᱛᱤᱨ ᱜᱮ ᱟᱵᱚ ᱨᱟᱥᱟᱭᱱᱤᱠ ᱥᱟᱨ ᱨᱮᱱᱟᱜ ᱵᱮᱣᱦᱟᱨ ᱵᱚᱱ ᱼᱼ ᱵᱩᱡᱷᱟᱹᱣ ᱠᱟᱫᱟ। ᱡᱮ ᱨᱟᱥᱟᱭᱱᱤᱠ ᱥᱟᱨ ᱠᱷᱟᱹᱛᱤᱨ ᱜᱮ, ᱮᱸ ᱢᱟᱱᱮ ᱯᱷᱚᱞᱚᱱ ᱠᱚ ᱡᱟᱹᱥ ᱼᱼ ᱛᱤ ᱦᱩᱭᱩᱜᱼᱟ, ᱡᱮᱢᱚᱱ ᱯᱷᱚᱞᱚᱱ ᱡᱟᱹᱥᱛᱤ ᱦᱩᱭᱩᱜᱼᱟ, ᱚᱱᱠᱟᱜᱮ ᱡᱮᱢᱚᱱ ᱚᱱᱟ ᱦᱟᱥᱟ ᱨᱮᱱᱟᱜ ᱡᱟᱦᱟᱸ ᱢᱤᱫᱴᱟᱝ ᱫᱟᱲᱮ ᱛᱟᱭ, ᱚᱱᱟ ᱫᱚᱨᱮ ᱱᱟᱥᱟᱜ ᱠᱟᱱᱟ। ᱥᱮ ᱦᱟᱥᱟ ᱨᱮᱱ ᱡᱟᱦᱟᱸᱭ ᱡᱤᱵᱽ ᱡᱤᱭᱟᱹᱞᱤ ᱛᱟᱦᱮᱱᱟ ᱡᱮᱢᱚᱱ ᱠᱚ ᱛᱟᱦᱮᱱᱟ, ᱞᱮᱸᱰᱮᱛ ᱥᱮ ᱟᱭᱢᱟ ᱡᱟᱦᱟᱸᱭ ᱡᱤᱵᱽ ᱡᱤᱭᱟᱹᱞᱤ ᱦᱟᱥᱟ ᱨᱮᱦᱚᱸ ᱼᱼ ᱛᱟᱦᱮᱱᱟ, ᱩᱱᱠᱩ ᱠᱚ ᱜᱩᱡᱩᱜ ᱠᱟᱱᱟ ᱠᱚ, ᱚᱱᱟ ᱨᱟᱥᱟᱭᱚᱱᱤᱠ ᱥᱟᱨ ᱛᱮ।
ᱚᱱᱟ ᱵᱮᱜᱚᱨ ᱟᱨ ᱧᱮᱞ ᱢᱮ, ᱡᱮᱢᱚᱱ ᱦᱮᱸᱛᱳᱜ ᱼᱼ ᱥᱟᱬᱮᱥᱤᱭᱟᱹ ᱥᱮ ᱤᱧᱡᱤᱱᱤᱭᱟᱨᱤᱝ ᱠᱚ ᱡᱟᱹᱥᱛᱤ ᱠᱟᱱᱛᱮ ᱼᱼ ᱥᱟᱺᱜᱤᱧ ᱥᱟᱺᱜᱤᱧ ᱛᱟᱞᱟ ᱫᱟᱲᱮᱭᱟᱜᱼᱟ ᱵᱚᱱ ᱟᱹᱰᱤ ᱞᱚᱜᱚᱱ ᱢᱟᱱᱮ ᱼᱼ
ᱟᱹᱰᱤ ᱞᱚᱜᱚᱱ ᱫᱷᱟᱨᱟ। ᱡᱟᱦᱟᱸ ᱨᱮ ᱢᱚᱬᱮ ᱥᱤᱧ ᱢᱚᱬᱮ ᱧᱤᱫᱟᱹ ᱛᱟᱦᱮᱱ ᱞᱟᱜᱟᱜ ᱠᱟᱱ ᱛᱟᱦᱮᱸᱜᱼᱟ ᱱᱚᱸᱰᱮ ᱧᱮᱞ ᱢᱮ, ᱢᱤᱫ ᱥᱤᱧ ᱟᱨ ᱢᱤᱫ ᱧᱤᱫᱟᱹ ᱜᱮᱢ ᱛᱤᱭᱳᱜ ᱮᱫᱟ, ᱚᱱᱮ ᱡᱮ ᱼᱼ ᱡᱟᱦᱟᱸ ᱫᱚ ᱟᱵᱚ
ᱥᱩᱠᱷ ᱦᱚᱸᱵᱚᱱ ᱧᱟᱢᱮᱜᱼᱟ, ᱟᱨ ᱡᱮᱢᱚᱱ ᱟᱵᱚ ᱡᱮ ᱩᱱᱟᱹᱜ ᱜᱟᱹᱰᱤ ᱠᱚᱵᱚᱱ ᱼᱼ ᱪᱟᱹᱞᱩᱭᱮᱫᱼᱟ। ᱚᱱᱟ ᱠᱟᱨᱵᱚᱱᱰᱟᱭ ᱚᱠᱥᱟᱭᱤᱰ ᱜᱮᱥ, ᱚᱱᱟ ᱠᱚᱫᱚ ᱜᱚᱴᱟ, ᱢᱟᱱᱮ ᱡᱟᱦᱟᱸ ᱚᱠᱥᱤᱡᱮᱱ ᱻ ᱠᱷᱚᱱᱟᱜ ᱠᱟᱨᱵᱚᱱᱰᱟᱭ ᱚᱠᱥᱟᱭᱤᱰ ᱜᱮ ᱡᱟᱹᱥᱛᱤ ᱠᱟᱱᱟ। ᱱᱮᱛᱟᱨ ᱢᱟ ᱜᱟᱹᱰᱤ ᱠᱚ ᱜᱮ ᱟᱹᱰᱤ ᱡᱟᱹᱥᱛᱤ ᱠᱟᱱᱟ।
ᱦᱮᱸ ᱦᱮᱸ।
ᱢᱟᱱᱮ ᱡᱟᱹᱥᱛᱤ ᱫᱚ ᱼᱼ ᱵᱤᱯᱚᱫ ᱛᱚ ᱡᱟᱹᱥᱛᱤᱜ ᱠᱟᱱ ᱛᱟᱵᱚᱱᱟ।
ᱚ। ᱡᱟᱹᱥᱛᱤ ᱠᱟᱭ ᱛᱮ, ᱛᱟᱞᱦᱮ ᱟᱵᱚᱣᱟᱜ ᱡᱟᱦᱟᱸ ᱵᱤᱯᱚᱫ ᱛᱟᱵᱚᱱ, ᱚᱱᱟ ᱜᱮ ᱵᱮᱥᱤᱜ ᱠᱟᱱᱟ ᱛᱟᱦᱟᱞᱮ ᱵᱟᱝ?
ᱦᱳᱭ ᱦᱳᱭ।
ᱟᱵᱚ ᱵᱚᱱ ᱵᱟᱲᱟᱭᱟ, ᱱᱚᱣᱟᱛᱮ ᱟᱵᱚ ᱦᱚᱲᱢᱚ ᱠᱷᱚᱛᱤ ᱛᱟᱵᱚᱱᱟ, ᱥᱮ ᱱᱚᱣᱟᱛᱮ ᱟᱵᱚ ᱢᱟᱱᱮ ᱪᱟ ᱢᱟᱱᱮ ᱟᱵᱚᱦᱟᱜ ᱴᱟᱜ ᱱᱟᱥᱟᱜ ᱛᱟᱵᱚᱱᱟ ᱚᱛᱷᱚᱪᱚ ᱵᱚᱱ ᱦᱮᱸ ᱵᱚᱱ ᱠᱚᱨᱟᱣ ᱠᱮᱜᱼᱟ, ᱦᱮᱸ ᱵᱟᱝ
ᱦᱮᱸ ᱾
ᱚᱱᱠᱟ ᱱᱚᱣᱟ ᱫᱚ ᱠᱤᱱᱛᱩ ᱮᱠᱪᱩᱭᱟᱞᱤ ᱫᱚ ᱵᱟᱝᱜᱮ ᱠᱚᱨᱟᱣ ᱜᱮ ᱴᱷᱤᱠᱟ ᱦᱮᱸ ᱥᱮ ᱾
ᱦᱳᱭ ᱦᱳᱭ ᱾
ᱛᱟᱣ ᱦᱚᱸ ᱵᱚᱱ ᱠᱚᱨᱟᱣ ᱮᱫ ᱜᱮᱭᱟ ᱟᱨᱠᱤ ᱾
ᱦᱩᱸ ᱾
ᱱᱤᱛᱚᱜ ᱟᱥᱟᱲ ᱵᱚᱸᱜᱟ ᱱᱚᱜᱼᱚᱭ ᱡᱮ ᱥᱟᱱ ᱵᱚᱸᱜᱟ ᱟᱥᱟᱲ ᱵᱚᱸᱜᱟ ᱯᱟᱨᱚᱢᱱᱟ ᱥᱟᱱ ᱵᱚᱸᱜᱟ ᱵᱚᱞᱚᱜ ᱟᱠᱟᱱᱟ ᱾ ᱛᱟᱦᱚᱞᱮ ᱛᱤᱱᱟᱹᱜ ᱳᱫ ᱯᱮ ᱡᱚᱢ ᱠᱮᱫᱟ?
ᱟᱞᱮ ᱫᱚ ᱦᱟᱜ ᱵᱤᱞᱟᱹᱛ ᱫᱤᱥᱚᱢ ᱾ ᱳᱫ ᱠᱚᱫᱚ ᱦᱟᱸᱜ ᱵᱟᱝ ᱨᱟᱠᱟᱵ ᱜᱮᱭᱟ, ᱟᱞᱮ ᱥᱮᱫ ᱫᱚ ᱾
ᱟᱪᱪᱷᱟ ᱾ ᱤᱧ ᱥᱟᱵ ᱠᱟᱹᱫᱤᱧ ᱡᱟᱦᱟᱸ ᱫᱚ ᱡᱮᱢᱚᱱ ᱵᱤᱨ ᱫᱤᱥᱚᱢ ᱱᱟᱜ ᱡᱟᱦᱟᱸ ᱳᱫ ᱵᱤᱨ ᱨᱮ ᱨᱟᱠᱟᱵᱟ ᱚᱱᱟ ᱵᱟᱫ ᱠᱟᱛᱮ ᱡᱟᱦᱟᱸ ᱳᱫ ᱠᱚ ᱦᱳᱭᱳᱜ ᱜᱮᱭᱟ ᱵᱤᱨ ᱜᱟᱡᱟᱲ ᱠᱚᱨᱮ ᱾ ᱡᱟᱦᱟᱸ ᱫᱚ ᱢᱤᱫᱴᱮᱱ ᱡᱟᱦᱟᱸ ᱫᱚ ᱥᱚᱱᱟᱡᱷᱩᱨᱤ ᱫᱟᱨᱮ ᱵᱚᱱ ᱢᱮᱛᱟᱜ ᱠᱟᱱᱟ ᱥᱮ ᱟᱠᱟᱥᱵᱟᱱᱤ ᱦᱳᱭ ᱚᱱᱟ ᱠᱚᱨᱮ ᱦᱚᱸ ᱠᱚ ᱚᱢᱚᱱᱚᱜ ᱜᱮᱭᱟ ᱾
ᱚᱱᱠᱟ ᱫᱚ ᱦᱟᱸᱜ ᱵᱟᱝ ᱧᱮᱞᱚ ᱜᱮᱭᱟ ᱟᱞᱮ ᱥᱮᱫ ᱫᱚ ᱚᱱᱠᱱᱟᱜ ᱳᱫ ᱫᱚ ᱟᱞᱮ ᱥᱮᱫ ᱳᱫ ᱫᱚ ᱡᱮᱢᱚᱱ ᱚᱢᱚᱱᱚᱜᱼᱟ ᱾ ᱵᱩᱱᱩᱝ ᱳᱫ, ᱥᱮ ᱵᱟᱹᱞᱤ ᱳᱫ, ᱠᱚ ᱞᱟᱹᱭᱟ ᱚᱱᱟ ᱵᱮᱜᱚᱨ ᱵᱩᱥᱩᱵ ᱳᱫ ᱢᱟ ᱢᱮᱱᱟᱜ ᱟᱠᱟᱫ ᱜᱮ ᱾
ᱦᱮᱸ ᱦᱮᱸ ᱾
ᱟᱨ ᱢᱚᱛᱟᱢ ᱳᱫ ᱫᱚ ᱟᱹᱰᱤ ᱠᱚᱢ ᱜᱮ ᱦᱟᱸᱜ ᱫᱤᱥᱟᱹᱜᱼᱟ ᱟᱞ ᱥᱮᱫ ᱫᱚ ᱾ ᱛᱚ ᱚᱱᱟ ᱠᱚᱜᱮ ᱦᱟᱸᱜ ᱱᱤᱛᱚᱜ ᱫᱚ ᱨᱟᱠᱟᱜ ᱠᱟᱱᱟ ᱾
ᱦᱮᱸ ᱦᱮᱸ ᱾
ᱟᱨ ᱚᱱᱟ ᱠᱚᱦᱚᱸ ᱦᱟᱸᱜ ᱡᱮᱦᱮᱛᱩ ᱠᱚᱢ ᱜᱮᱭᱟ ᱴᱚᱴᱷᱟ ᱠᱚ ᱟᱨ ᱦᱚᱲ ᱟᱹᱛᱩ ᱢᱟᱨᱟᱝ ᱜᱮᱭᱟ ᱛᱚ ᱚᱱᱟ ᱫᱚ ᱦᱟᱸᱜ ᱡᱚᱛᱚ ᱦᱚᱲ ᱫᱚ ᱵᱟᱢ ᱧᱟᱢᱟᱼᱟ ᱚᱠᱚᱭ ᱢᱟᱲᱟᱝ ᱨᱮ ᱪᱟᱞᱟᱜ ᱟᱭ ᱚᱱᱟ ᱰᱟᱦᱟᱨ ᱛᱮ ᱦᱟᱸᱜ ᱩᱱᱤ ᱜᱮ ᱧᱟᱢᱟᱭ ᱾
ᱦᱳᱭ ᱾ ᱦᱮᱸ ᱛᱚ ᱢᱤᱫ ᱠᱟᱛᱷᱟ ᱛᱮ ᱞᱟᱹᱭ ᱜᱟᱱᱚᱜᱼᱟ ᱡᱟᱦᱟᱸᱭ ᱜᱮ ᱡᱩᱫᱤ ᱚᱱᱟ ᱢᱮᱫ ᱨᱮ ᱧᱟᱢ ᱧᱟᱢ ᱧᱟᱢ ᱠᱮᱫᱟ ᱛᱚ ᱩᱱᱤᱜᱮᱭ ᱦᱟᱞᱟᱝ ᱫᱟᱲᱮᱭᱟᱜᱼᱟ ᱾
ᱦᱳᱭ ᱦᱳᱭ ᱾ ᱦᱮᱸ ᱾ ᱵᱤᱨ ᱫᱤᱥᱚᱢ ᱡᱮᱢᱚᱱ ᱾ ᱯᱟᱸᱡᱟᱢ ᱪᱟ ᱞᱮᱠᱷᱟᱱ ᱜᱮᱢ ᱧᱟᱢᱟ ᱚᱱᱠᱟ ᱫᱚ ᱦᱟᱼᱜ ᱚᱸᱰᱮ ᱫᱚ ᱵᱟᱝ ᱾
ᱦᱚᱭ ᱾ ᱵᱤᱞᱟᱹᱛ ᱥᱮ ᱡᱮᱢᱚᱱᱤᱧ ᱟᱸᱡᱚᱢ ᱠᱟᱫᱟ ᱚᱨᱷᱚ ᱛᱳᱫ ᱳᱫ ᱫᱚᱢᱮ ᱚᱢᱚᱱᱚᱜ ᱜᱮᱭᱟ ᱾
ᱚᱱᱟ ᱫᱚ ᱦᱳᱭᱛᱳ ᱚᱠᱟ ᱥᱮᱫ ᱚᱢᱚᱱᱚᱜᱼᱟ ᱚᱱᱟ ᱴᱷᱤᱠ ᱵᱟᱹᱧ ᱵᱟᱲᱟᱭᱟ?
ᱟᱫᱚ ᱢᱮᱱᱠᱷᱟᱱ ᱡᱟᱦᱟᱸ ᱡᱟᱭᱜᱟ ᱢᱤᱫ ᱫᱷᱟᱣ ᱡᱟᱦᱟᱸ ᱡᱟᱭᱜᱟ ᱨᱮᱢ ᱧᱮᱞᱟ ᱥᱮ ᱚᱢᱚᱱᱚᱜ ᱜᱮᱭᱟ ᱥᱮ ᱚᱱᱟ ᱫᱚ ᱯᱨᱚᱛᱤ ᱵᱚᱪᱷᱚᱨ ᱜᱮ ᱚᱸᱰᱮ ᱚᱢᱚᱱᱚᱜ ᱜᱮᱭᱟ ᱥᱮ ᱯᱩᱨᱟᱹ ᱟᱥᱟᱲ ᱵᱚᱸᱜᱟ ᱵᱷᱳᱨ ᱫᱷᱟᱹᱨᱤᱡ ᱡᱟᱦᱟᱸ ᱚᱢᱚᱱᱚᱜ ᱜᱮᱭᱟ ᱥᱮ ᱟᱥᱟᱲ ᱵᱚᱸᱜᱟ ᱯᱩᱨᱟᱹ ᱡᱚᱛᱚ ᱫᱤᱱ ᱛᱟᱦᱮᱱᱟ ᱥᱮ ᱛᱚ ᱫᱷᱤᱱᱟᱹᱱ ᱜᱮ ᱚᱢᱚᱱᱚᱜ-ᱟ, ᱛᱮᱦᱤᱧ ᱧᱮᱞ ᱛᱩᱫ ᱠᱮᱫᱟ ᱛᱚ ᱜᱟᱯᱟ ᱛᱮᱦᱚᱸ ᱚᱢᱚᱱᱚᱜᱼᱟ ᱾
ᱚ ᱴᱷᱤᱠ ᱵᱟᱹᱧ ᱦᱮᱸ ᱴᱷᱤᱠ ᱵᱟᱹᱧ ᱵᱟᱰᱟᱭᱟ, ᱤᱧ ᱫᱚ ᱦᱟᱸᱜ ᱵᱟᱹᱧ ᱧᱮᱞ ᱠᱟᱜᱼᱟ᱾
ᱚᱱᱟ ᱡᱟᱹᱥᱛᱤ ᱫᱚ ᱵᱤᱥᱤ ᱞᱟᱴᱟ ᱨᱮᱦᱚᱸ ᱵᱟᱝ ᱦᱩᱭᱩᱜ ᱜᱮᱭᱟ ᱡᱟᱦᱟᱸ ᱫᱚ ᱢᱤᱫᱴᱮᱱ ᱥᱤᱭᱟᱺᱛ᱾ ᱡᱟᱦᱟᱸ ᱫᱚ ᱟᱹᱬᱩ ᱞᱮᱠᱟᱱᱟᱜ ᱛᱚ ᱚᱱᱟ ᱠᱚᱨᱜ ᱦᱩᱭᱩᱜ ᱜᱮᱭᱟ᱾ ᱚᱱᱟ ᱩᱫ ᱠᱚᱫᱚ ᱥᱚᱲᱮ ᱨᱮ ᱟᱹᱰᱤ ᱵᱷᱟᱜᱤ ᱜᱮ ᱵᱩᱡᱷᱟᱹᱜ ᱜᱮᱭᱟ ᱟᱨᱠᱤ᱾
ᱚ ᱦᱮᱸ ᱛᱚ, ᱡᱮ ᱟᱯᱮ ᱥᱮᱫ ᱫᱚ ᱩᱫ ᱠᱚᱫᱚ ᱵᱷᱟᱞᱤ ᱜᱮ ᱨᱟᱠᱟᱜ-ᱟ, ᱡᱮᱦᱮᱛᱩ ᱵᱟᱲᱟᱭᱟᱢ ᱡᱟᱭᱜᱟ ᱠᱚᱨᱮᱫ ᱨᱟᱠᱟᱵ ᱟᱢ, ᱧᱮᱞ ᱠᱟᱫ ᱜᱮᱭᱟᱢ ᱦᱚᱳᱭᱛᱳ ᱾
ᱦᱮᱸ ᱧᱮᱞ ᱠᱟᱜ ᱜᱤᱭᱟᱹᱧ ᱧᱮᱞ ᱫᱚ᱾ ᱟᱫᱚ ᱢᱮᱱᱠᱷᱟᱱ ᱟᱫᱚ ᱵᱤᱧ, ᱵᱤᱧ ᱠᱚᱨᱮᱱᱟᱜ ᱟᱨᱚ ᱵᱚᱛᱚᱨ ᱛᱟᱦᱮᱱᱟ ᱡᱟᱦᱟᱸ ᱫᱚ ᱢᱤᱫᱴᱮᱱ ᱴᱟᱴᱠᱟ ᱦᱚᱲ ᱚᱸᱰᱮ ᱪᱟᱞᱟᱣ ᱵᱟᱝ ᱜᱟᱱᱚᱜᱼᱟ ᱧᱮᱞ ᱦᱩᱭᱩᱜᱼᱟ ᱚᱱᱟ ᱠᱚᱨᱮ ᱫᱷᱟᱨᱮ ᱠᱚᱨᱮ᱾ ᱵᱤᱧ ᱠᱚ ᱯᱟᱞᱮᱛ ᱦᱮᱱᱟᱜ ᱠᱚᱣᱟ ᱥᱮ ‌ᱚᱱᱟ ᱠᱚᱨᱮ ᱫᱚ ᱠᱚ ᱯᱤᱴᱤ ᱠᱚᱜ ᱜᱮᱭᱟ ᱚᱱᱟ ᱳᱫ ᱛᱟᱨ ᱞᱟᱛᱟᱨ ᱨᱮ᱾
ᱚ ᱾
ᱦᱳᱭ ᱚᱱᱴᱝᱠᱟ ᱠᱟᱛᱮᱫ ᱢᱟᱱᱮ ᱦᱚᱲ ᱠᱚᱦᱚᱸ ᱠᱚ ᱜᱚᱡᱽ ᱵᱟᱲᱟ ᱠᱟᱱᱟ ᱟᱨᱠᱤ ᱵᱤᱧ ᱜᱮᱨᱛᱮ᱾
ᱦᱮᱸ ᱦᱮᱸ
ᱦᱚᱸ ᱴᱟᱴᱠᱟ ᱫᱚ ᱥᱮᱱᱚᱜ ᱵᱟᱭ ᱜᱟᱱᱚᱜ-ᱟ᱾ ᱦᱮᱸᱥᱮ
ᱳᱫ ᱞᱟᱛᱟᱨ ᱨᱮ ᱵᱤᱧ ᱠᱚ‌‌ ᱠᱚ ᱛᱟᱸᱦᱮᱱ ᱜᱮᱭᱟ ᱵᱟᱝ?
ᱦᱮᱸ ᱛᱟᱸᱦᱮᱱ ᱜᱮᱭᱟ ᱠᱚ᱾ ᱩᱝᱠᱩ ᱫᱚ ᱩᱝᱠᱩ ᱤᱭᱟᱹ ᱵᱤᱧ ᱠᱚ ᱛᱟᱸᱦᱮᱱ ᱜᱮᱭᱟ ᱡᱟᱦᱟᱸ ᱫᱚ ᱟᱭᱟᱝ ᱵᱤᱧ ᱯᱚᱬ ᱯᱚᱬ ᱠᱚ᱾ ᱩᱜᱠᱩ, ᱩᱝᱠᱩ ᱵᱤᱱ ᱞᱤᱧ ᱧᱟᱢ ᱵᱟᱲᱟ ᱟᱠᱟᱫ ᱠᱚᱣᱟ ᱟᱨᱠᱤ᱾
ᱩᱫ ᱞᱟᱛᱟᱨ ᱠᱟᱫᱟᱭ
ᱦᱮᱸ ᱩᱫ ᱞᱟᱛᱟᱨ ᱯᱟᱥᱮ ᱧᱟᱢᱮᱫ ᱥᱟᱢᱟᱝ ᱨᱮ ᱚᱱᱟ ᱡᱟᱭᱜᱟ ᱨᱮ ᱟᱹᱪᱩᱨ ᱵᱟᱲᱟᱜ ᱠᱟᱱᱟᱭ᱾
ᱚ ᱪᱮᱫᱟᱜ ᱚᱱᱠᱟ?
ᱚᱸ, ᱚᱱᱠᱟ ᱫᱚ ᱢᱟᱱᱮ ᱠᱩᱥᱤᱭᱟᱜᱼᱟ ᱠᱚ ᱡᱮᱦᱮᱛᱩ ᱚᱱᱟ ᱥᱟᱫᱟ ᱜᱮᱭᱟ ᱥᱮ᱾ ᱟᱠᱚᱣᱟᱜ ᱦᱚᱲᱢᱚ ᱠᱚ ᱢᱤᱞᱟᱹᱣ ᱛᱟᱠᱚᱭᱟ ᱚᱸᱰᱮ ᱠᱷᱚᱱ ᱵᱩᱡᱽ ᱠᱮᱫᱟᱢ ᱦᱚᱸ ᱦᱳᱭ ᱦᱳᱭ᱾ ᱚᱱᱟ ᱛᱮᱠᱚ ᱠᱩᱥᱤᱭᱟᱜ ᱜᱮᱭᱟ ᱥᱚᱱᱟ ᱠᱚᱨᱮ ᱠᱚ ᱟᱹᱪᱩᱨ ᱵᱟᱲᱟᱜ ᱜᱮᱭᱟ ᱟᱨᱠᱤ᱾
ᱢᱟᱱᱮ ᱥᱩᱫᱩ ᱯᱩᱸᱰ ᱵᱤᱧ ᱜᱮᱠᱚ ᱛᱟᱦᱮᱱ ᱜᱮᱭᱟ ᱥᱮ ᱵᱤᱧ‌ᱢᱤᱧ ᱡᱚᱛᱚ ᱨᱚᱠᱚᱢ
ᱵᱤᱧ ᱫᱚ ᱦᱟᱸᱜ ᱟᱞᱮ ᱚᱱᱛᱮ ᱫᱚ ᱡᱷᱚᱛᱚ ᱨᱚᱠᱚᱢ ᱵᱤᱧ ᱜᱮ ᱦᱮᱱᱟᱜ ᱠᱚᱣᱟ ᱡᱟᱦᱟᱸ ᱫᱚ ᱦᱚᱲ ᱵᱤᱱ ᱦᱮᱸᱫᱮ ᱟᱭᱟᱝ ᱯᱳᱰ ᱟᱭᱟᱝ ᱥᱮᱼᱼ ᱩᱱᱠᱩ ᱪᱤᱞᱤ ᱯᱚᱭᱥᱟ ᱵᱤᱧ ᱠᱚ ᱢᱮᱛᱟ ᱠᱚᱣᱟ ᱥᱤᱭᱟᱹᱲ ᱪᱟᱸᱫᱟ ᱠᱚ, ᱪᱤᱛᱤ ᱵᱤᱧ ᱠᱚ ᱡᱚᱛᱚ ᱨᱚᱠᱚᱢ ᱵᱤᱧ ᱜᱮ ᱦᱮᱱᱟᱜ ᱠᱚᱣᱟ ᱟᱨᱠᱤ᱾ ᱡᱚᱛᱚ ᱫᱴᱢᱤᱫ ᱨᱚᱠᱚᱢ ᱵᱤᱧ ᱫᱚ ᱵᱟᱠᱚᱜ ᱜᱮᱭᱟ ᱡᱟᱹᱦᱟᱸ ᱛᱤᱥ ᱫᱚ ᱩᱱᱠᱩ ᱯᱚᱲᱟᱭᱟᱝ ᱩᱱᱠᱩ ᱜᱮ ᱡᱟᱹᱥᱛᱤ ᱫᱚ ᱧᱮᱧᱟᱢᱚᱜ ᱜᱮᱭᱟ ᱟᱨ ᱪᱤᱛᱤ ᱠᱚ ᱧᱮᱧᱟᱢᱚᱜ ᱜᱮᱭᱟ᱾
ᱦᱳᱭ, ᱵᱟᱝᱟ ᱞᱟᱹᱭᱮᱜ ᱟᱹᱧ ᱡᱮ ᱳᱫ ᱴᱷᱮᱱ ᱟᱨᱠᱤ ᱡᱟᱦᱟᱸ ᱳᱫ ᱦᱟᱞᱟᱝ ᱠᱚᱢ ᱪᱟᱞᱟᱜᱼᱟ᱾